ᱦᱳᱭ ᱟᱸᱡᱚᱢᱮᱜᱼᱟ ᱞᱤᱧ ᱾ ᱟᱹᱞᱤᱧᱟᱜ ᱵᱤᱱ ᱟᱸᱡᱚᱢᱮᱜᱼᱟ?
ᱦᱮᱸ ᱦᱮᱸ ᱟᱵᱤᱱᱟᱜ ᱦᱚᱸ ᱠᱞᱤᱭᱟᱨ ᱜᱮᱭᱟ ᱚᱰᱤᱭᱳ, ᱵᱷᱚᱭᱮᱥ ᱾
ᱟᱪᱪᱷᱟ, ᱦᱩᱸ ᱛᱚ ᱪᱮᱫ ᱵᱮᱱ ᱪᱤᱠᱭᱮᱜᱼᱟ ᱛᱟᱦᱚᱞᱮ?
ᱪᱤᱠᱟᱹ ᱦᱚᱸ ᱵᱟ ᱡᱟᱹᱯᱩᱫ ᱠᱚᱨᱮ ᱚᱲᱟᱜ ᱠᱚᱨᱮ ᱜᱮ ᱢᱮᱱᱟᱜ ᱟᱠᱟᱫ ᱞᱮᱭᱟ ᱾ ᱵᱟᱭᱨᱮ ᱵᱟᱞᱮ ᱩᱰᱩᱠ ᱫᱟᱲᱮᱭᱟᱜ ᱠᱟᱱᱟ ᱾
ᱫᱚᱢᱮ ᱜᱮ ᱡᱟᱹᱯᱩᱫ ᱟᱯᱮ ᱠᱟᱱᱟ ᱥᱮ ᱪᱮᱫ ᱛᱟᱞᱦᱮ?
ᱦᱮᱸ ᱫᱚᱢᱮ ᱜᱮ ᱾
ᱟᱪᱪᱷᱟ ᱾ ᱟᱞᱮ ᱥᱮᱫ ᱦᱚᱸ ᱡᱟᱹᱯᱩᱫ ᱫᱚᱭ ᱡᱟᱹᱯᱩᱫ ᱵᱟᱲᱟᱭᱮᱫ ᱜᱮᱭᱟ, ᱢᱮᱱᱠᱷᱟᱱ ᱩᱱᱟᱹᱜ ᱮᱠᱴᱟ ᱡᱟᱹᱥᱛᱤ ᱧᱚᱜ ᱫᱚ ᱦᱟᱸᱜ ᱵᱟᱝ ᱾
ᱚᱻ ᱢᱟᱱᱮ ᱚᱲᱟᱜ ᱠᱚ ᱠᱷᱚᱱ ᱫᱚ ᱯᱮ ᱩᱰᱩᱝ ᱫᱟᱲᱮᱭᱟᱜ ᱠᱟᱱ ᱜᱮᱭᱟ?
ᱦᱳᱭ ᱦᱳᱭ ᱚᱲᱟᱜ ᱠᱷᱚᱱ ᱫᱚᱞᱮ ᱩᱰᱩᱠ ᱜᱚᱜ ᱠᱟᱱ ᱜᱮᱭᱟ, ᱛᱟᱞᱦᱮ ᱪᱟᱥ ᱠᱟᱹᱢᱤ ᱠᱚ ᱫᱚ ᱛᱤᱱᱟᱹᱜ ᱜᱟᱱ ᱯᱮ ᱪᱤᱠᱟᱹ ᱢᱟᱬᱟᱝ ᱵᱟᱲᱟ ᱠᱮᱜᱼᱟ?
ᱪᱟᱥ ᱠᱟᱹᱢᱤ ᱠᱚᱫᱚ ᱛᱚᱞᱟ ᱠᱚ ᱜᱮ ᱜᱤᱰᱤ ᱦᱩᱭ ᱠᱟᱱᱟ ᱾ ᱟᱫᱚ ᱦᱟᱸᱜ ᱛᱤᱥ ᱠᱚᱛᱮ ᱫᱮᱠᱷᱤ ᱪᱤᱠᱟᱹᱜ ᱨᱚᱦᱚᱭᱚᱜ ᱠᱟᱱᱟ ᱦᱟᱸᱜ?
ᱚ ᱚ ᱛᱟᱦᱚᱞᱮ ᱨᱚᱦᱚᱭ ᱠᱚᱫᱚ ᱦᱟᱸᱜ ᱟᱹᱣᱨᱤ ᱯᱮ ᱮᱛᱚᱦᱚᱵᱟ?
ᱵᱟᱝ ᱜᱮ, ᱟᱫᱚ ᱚᱱᱛᱮ ᱫᱚ?
ᱟᱞᱮ ᱱᱚᱛᱮ ᱫᱚ ᱦᱟᱸᱜ ᱞᱮ ᱮᱛᱚᱦᱚᱵ ᱵᱟᱲᱟ ᱜᱚᱫ ᱠᱟᱜ ᱜᱮᱭᱟ ᱾ ᱢᱮᱱᱠᱷᱟᱱ ᱟᱫᱚ ᱱᱤᱛᱚᱜ ᱫᱚᱦᱚ ᱠᱤᱪᱷᱩ ᱜᱟᱱ ᱫᱚ ᱚᱱᱠᱟ ᱫᱟᱜ ᱵᱟᱲᱟ ᱨᱮᱱᱟ, ᱞᱟᱦᱟ ᱛᱟᱭᱚᱢ ᱫᱟᱜᱚᱜ ᱠᱟᱱᱟ ᱛᱚ ᱾
ᱦᱮᱸ ᱦᱮᱸ ᱾
ᱟᱞᱮ ᱠᱤᱪᱷᱩ ᱜᱟᱱ ᱡᱟᱦᱟᱸ ᱫᱟᱜ ᱵᱟᱲᱟ ᱞᱮᱱ ᱛᱟᱞᱮᱭᱟ ᱚᱱᱠᱟ, ᱱᱚᱛᱮ ᱫᱚ ᱵᱤᱨ ᱵᱩᱨᱩ ᱠᱚ ᱦᱮᱱᱟᱜᱼᱟ ᱾ ᱛᱟᱦᱞᱮ ᱚᱱᱟ ᱵᱤᱨ ᱥᱚᱸᱜᱷᱟ ᱥᱚᱸᱜᱷᱟ ᱠᱚ ᱨᱮᱱᱟᱜ ᱠᱷᱮᱛ ᱠᱚᱫᱚ ᱵᱤᱨ ᱠᱚ ᱨᱮᱱᱟᱜ ᱞᱤᱸᱜᱤ ᱟᱬᱜᱚ ᱞᱮᱱᱟ ᱫᱟᱜ ᱠᱚ, ᱛᱟᱞᱦᱮ ᱚᱱᱟ ᱠᱚᱫᱚ ᱦᱟᱸᱜ ᱞᱮ ᱨᱚᱦᱚᱭ ᱵᱟᱲᱟ ᱜᱚᱫ ᱠᱮᱜᱼᱟ ᱾ ᱢᱮᱱᱠᱷᱟᱱ ᱟᱨᱚ ᱟᱭᱢᱟ ᱜᱟᱱ ᱜᱮ ᱠᱳᱱᱳ ᱟᱹᱣᱨᱤ ᱫᱟᱜᱚᱜᱼᱟ ᱚᱱᱟ ᱠᱚᱫᱚ ᱦᱮᱱᱟᱜ ᱵᱟᱲᱟ ᱜᱮᱭᱟ ᱾ ᱚᱱᱟ ᱫᱚ ᱦᱟᱸᱜ ᱛᱟᱭᱚᱢ ᱫᱟᱨᱟᱢ ᱚᱱᱠᱟ ᱫᱟᱜ ᱞᱮᱱᱠᱷᱟᱱ, ᱚᱱᱟ ᱠᱚ ᱦᱟᱸᱜ ᱨᱚᱦᱚᱭ ᱦᱩᱭᱩᱜᱼᱟ᱾
ᱚᱻ ᱟᱫᱚ ᱥᱩᱫᱩ ᱚᱱᱟᱻ ᱦᱩᱲᱩ ᱠᱚ ᱥᱩᱢᱩᱝ ᱜᱮᱯᱮ ᱨᱚᱦᱚᱭ ᱜᱮᱭᱟ ᱥᱮ ᱟᱨᱚ ᱡᱟᱦᱟᱱᱟᱜ ᱠᱚ?
ᱡᱟᱦᱟᱱᱟᱜ ᱢᱮᱱ ᱞᱮᱠᱷᱟᱱ ᱫᱚ ᱚᱱᱠᱟ ᱮᱴᱟᱜ ᱫᱚ ᱦᱟᱸᱜ ᱵᱟᱝ ᱞᱮ ᱨᱚᱦᱚᱭᱟ ᱾ ᱪᱮᱫᱟᱜ ᱥᱮ ᱱᱚᱛᱮ ᱫᱚ ᱦᱟᱸᱜ ᱨᱚᱦᱚᱭ ᱡᱟᱦᱟᱱᱟᱜ ᱜᱮ ᱪᱟᱥᱵᱟᱥ ᱠᱟᱹᱢᱤ ᱠᱚ ᱵᱤᱱ ᱞᱟᱹᱭ ᱞᱮᱠᱷᱟᱱ ᱫᱚ, ᱫᱟᱜ ᱫᱚ ᱦᱟᱸᱜ ᱥᱮᱨᱢᱟ ᱡᱟᱹᱲᱤ ᱵᱷᱚᱨᱥᱟ ᱜᱮ ᱾ ᱛᱟᱞᱦᱮ ᱚᱱᱠᱟ ᱮᱴᱟᱜ ᱵᱮᱵᱚᱥᱛᱷᱟ ᱠᱚᱫᱚ ᱵᱟᱹᱱᱩᱜᱼᱟ ᱛᱟᱞᱦᱮ ᱡᱟᱣ ᱠᱚ ᱫᱚ ᱦᱟᱸᱜ ᱫᱟᱜ ᱡᱟᱹᱲᱤ ᱠᱚᱦᱚᱸ ᱵᱟᱭ ᱦᱩᱭᱩᱜᱼᱟ ᱥᱮ ᱩᱱᱟᱹᱜ ᱴᱷᱟᱹᱣᱠᱟᱹ ᱥᱟᱺᱦᱤᱡ ᱫᱚ ᱾
ᱦᱮᱸ ᱦᱮᱸ
ᱛᱟᱦᱞᱮ ᱚᱱᱟ ᱠᱷᱟᱹᱛᱤᱨ ᱩᱱᱟᱹᱜ ᱦᱩ ᱫᱚ ᱮᱴᱟᱜ ᱯᱤᱥ ᱫᱚᱦᱟᱸᱜ ᱵᱟᱞᱮ ᱨᱚᱦᱚᱭ ᱜᱮᱭᱟ
ᱚ ᱥᱩᱫᱩ ᱚᱱᱟ ᱦᱩᱲᱩ ᱠᱚᱜᱮ ᱛᱚ?
ᱦᱳᱭ ᱦᱳᱭ
ᱚ
ᱛᱟᱞᱮ ᱟᱯᱮ ᱠᱚᱜᱮ ᱚᱠᱟᱮ ᱞᱮᱠᱟ ᱛᱤᱱᱟᱹᱜ ᱜᱟᱱ ᱪᱮᱫ ᱠᱚᱯᱮ ᱨᱚᱦᱚᱭᱟ?
ᱟᱞᱮ ᱱᱚᱛᱮ ᱦᱚᱸ ᱚᱝᱠᱟ ᱫᱚ ᱵᱟᱠᱚ ᱨᱚᱦᱚᱭ ᱜᱮᱭᱟ ᱪᱮᱫ ᱦᱚ ᱚᱝᱠᱟ ᱦᱩᱲᱩ ᱠᱚᱜᱮ ᱨᱚᱦᱚᱭ ᱵᱟᱲᱟ ᱦᱩᱭᱩᱜ ᱜᱮᱭᱟ
ᱟᱪᱪᱷᱟ ᱟᱪᱪᱷᱟ
ᱥᱚᱵᱽᱡᱤ ᱠᱚᱫᱚ ᱵᱟᱞᱮ ᱨᱚᱦᱚᱭ ᱵᱟᱲᱟᱭ ᱜᱮᱭᱟᱞᱮ ᱟᱨ ᱥᱮ ᱨᱚᱠᱚᱢ,
ᱟᱪᱪᱷᱟ ᱟᱪᱪᱷᱟ ᱦᱮᱸ ᱛᱚ
ᱟᱫᱚ ᱟᱫᱚ ᱵᱟᱨ ᱥᱤᱡᱤᱱ ᱜᱮᱯᱮ ᱪᱟᱥ ᱜᱮᱭᱟ ᱦᱩᱲᱩ ᱠᱚ?
ᱵᱟᱝᱜᱮ ᱵᱟᱝᱜᱮ ᱦᱚᱜ-ᱚ ᱱᱚᱣᱟ ᱟᱥᱟᱲ ᱵᱚᱸᱜᱟ ᱱᱤᱭᱟᱹᱜᱮ ᱦᱟᱸᱜ ᱫᱷᱚᱨᱚᱱ ᱨᱮ ᱡᱟᱦᱟᱸ ᱱᱤᱨᱚᱱ ᱦᱩᱲᱩ᱾ ᱚᱱᱟ ᱫᱚ ᱦᱟᱸᱜ ᱱᱚᱛᱮ ᱫᱚ ᱵᱟᱝᱞᱮ ᱪᱟᱥ ᱜᱮᱭᱟ ᱠᱤᱪᱷᱩ ᱠᱤᱪᱷᱩ ᱜᱟᱱ ᱫᱚᱠᱚ ᱪᱟᱥ ᱜᱮᱭᱟ ᱡᱟᱦᱟᱸᱭ ᱫᱚ ᱦᱟᱸᱜ ᱚᱱᱠᱟ ᱫᱟᱜ ᱠᱚ ᱥᱮ ᱜᱟᱰᱟ ᱫᱷᱟᱨᱮ ᱠᱚᱨᱮᱫ ᱠᱷᱮᱛ ᱠᱚ ᱢᱮᱱᱟᱜ ᱛᱟ ᱠᱚᱣᱟᱜ ᱩᱱᱠᱩ ᱫᱚ ᱦᱟᱸᱜ ᱠᱚ ᱪᱟᱥ ᱜᱮᱭᱟ ᱟᱫᱚ ᱟᱞᱮ ᱠᱚᱫᱚ ᱦᱟᱸᱜ ᱚᱱᱠᱟ ᱜᱟᱰᱟ ᱫᱷᱟᱨᱮ ᱠᱚᱨᱮ ᱫᱚ ᱦᱟᱸᱜ ᱵᱟᱹᱱᱩᱜ ᱠᱟᱜᱼᱟ ᱠᱷᱮᱛ ᱠᱚ ᱛᱟᱦᱚᱞᱮ ᱚᱱᱟ ᱠᱷᱟᱹᱛᱤᱨ ᱵᱟᱞᱮ ᱪᱟᱥ ᱜᱮᱭᱟ
ᱚ ᱟᱫᱚ ᱵᱟᱝ ᱚᱱᱟ ᱥᱮᱞᱳ ᱯᱟᱭᱤᱯ ᱠᱚᱛᱮ ᱫᱟᱜ ᱠᱚᱠᱚ ᱨᱟᱠᱟᱵᱽ ᱜᱮᱫᱚ
ᱟᱫᱚ ᱵᱟᱝ ᱦᱳᱭ ᱚᱱᱟ ᱦᱚᱸ ᱤᱭᱟᱹ ᱨᱟᱠᱟᱵ ᱜᱮᱭᱟ ᱠᱚ ᱟᱫᱚ ᱟᱞᱮ ᱱᱚᱛᱮ ᱫᱚ ᱚᱝᱠᱟ ᱥᱮᱞᱳ ᱠᱚᱫᱚ ᱦᱟᱸᱜ ᱵᱟᱹᱱᱩᱜ ᱠᱟᱜᱼᱟ᱾
ᱚ ᱟᱪᱪᱷᱟ
ᱟᱯᱮ ᱜᱮ ᱛᱟᱞᱦᱮ ᱚᱠᱟ ᱞᱮᱠᱟ ᱛᱤᱱ ᱫᱷᱟᱣ ᱯᱮ ᱪᱟᱥᱟ ᱥᱮᱨᱢᱟ ᱨᱮ ᱦᱩᱲᱩ ᱫᱚ?
ᱟᱞᱮ ᱫᱚ ᱥᱮᱨᱢᱟ ᱨᱮ ᱦᱩᱲᱩ ᱫᱚ ᱵᱟᱨ ᱫᱷᱟᱣ ᱜᱮ ᱚᱱᱟ ᱵᱟᱨ ᱥᱤᱡᱤᱱ, ᱥᱤᱛᱩᱝ ᱦᱩᱲᱩ ᱟᱨ ᱱᱚᱜᱚᱭ ᱡᱟᱹᱯᱩᱫ ᱦᱩᱲᱩ ᱵᱟᱱᱟᱨ ᱜᱮ ᱦᱩᱲᱩ ᱜᱮᱞᱮ ᱪᱟᱥ ᱜᱮᱭᱟᱞᱮ ᱢᱟᱱᱮ ᱥᱮ ᱨᱚᱠᱚᱢ ᱥᱚᱵᱽᱡᱤ ᱠᱚᱫᱚ ᱵᱟᱝ ᱪᱟᱥ ᱦᱩᱭᱩᱜ ᱜᱮᱭᱟ ᱵᱟᱠᱚ ᱪᱟᱥ ᱜᱮᱭᱟ ᱱᱮᱛᱟᱨ ᱫᱚ ᱱᱚᱛᱮ ᱫᱚ᱾
ᱚ ᱛᱟᱦᱞᱮ ᱦᱩᱲᱩ ᱜᱮ ᱦᱟᱸᱜ ᱟᱹᱰᱤ ᱡᱟᱹᱥᱛᱤ ᱧᱚᱜ ᱯᱮ ᱪᱟᱥᱟ?
ᱦᱮᱸ ᱦᱮᱸ ᱦᱩᱲᱩ ᱜᱮ ᱵᱟᱨ ᱥᱤᱡᱤᱱ ᱜᱮ ᱚᱱᱟ ᱦᱩᱲᱩ ᱜᱮᱠᱚ ᱪᱟᱥᱟ ᱟᱠᱷᱨᱤᱧ ᱵᱟᱲᱟᱭᱟ ᱠᱚ ᱚᱱᱟ ᱥᱤᱛᱩᱝ ᱦᱩᱲᱩ ᱠᱚᱫᱚ ᱟᱨ ᱱᱤᱛᱚᱜᱟᱜ ᱫᱚ ᱡᱚᱢ ᱵᱟᱲᱟ ᱞᱟᱹᱜᱤᱫ ᱟᱨᱚ ᱚᱠᱚᱭᱟᱜ ᱚᱝᱠᱟ ᱟᱠᱷᱨᱤᱧ ᱵᱟᱲᱟ ᱞᱟᱹᱜᱤᱫ ᱚᱝᱠᱟ ᱪᱤᱱᱛᱟᱹ ᱵᱷᱟᱵᱽᱱᱟ ᱵᱟᱝ ᱛᱟᱦᱮᱱ ᱛᱟᱠᱚᱣᱟ ᱩᱱᱠᱩ ᱫᱚ ᱢᱤᱫ ᱥᱤᱡᱤᱱ ᱜᱮᱠᱚ ᱪᱟᱥ ᱜᱮᱭᱟ
ᱚ ᱦᱳᱭᱛᱚ ᱦᱚᱸ ᱦᱮᱸᱮ ᱛᱚ ᱛᱟᱦᱞᱮ ᱟᱹᱛᱩ ᱫᱤᱥᱚᱢ ᱠᱚ ᱢᱮᱱ ᱞᱮᱠᱷᱟᱱ ᱫᱚ ᱛᱟᱦᱞᱮ ᱟᱵᱮᱱ ᱫᱚ ᱚᱠᱟ ᱥᱮᱫ ᱵᱤᱱ ᱯᱟᱲᱟᱜ ᱠᱟᱱᱟ
ᱟᱹᱞᱤᱧ ᱫᱚ ᱵᱮᱝᱜᱚᱞ ᱠᱷᱚᱱᱟᱜ ᱟᱹᱵᱤᱱ ᱫᱚ
ᱟᱪᱪᱷᱟ ᱟᱹᱞᱤᱧ ᱦᱚᱸ ᱵᱮᱝᱜᱚᱞ ᱠᱷᱚᱱᱟᱜ ᱜᱮ ᱠᱟᱱᱟᱞᱤᱧ
ᱚ ᱚᱠᱟ ᱰᱤᱥᱴᱤᱠ
ᱵᱟᱸᱠᱩᱲᱟ ᱞᱤᱧ ᱯᱟᱲᱟᱜ ᱠᱟᱱᱟ ᱟᱹᱞᱤᱧ ᱫᱚ
ᱚᱻ ᱟᱹᱞᱤᱧ ᱫᱚ ᱡᱷᱟᱲᱜᱨᱟᱢ ᱰᱤᱥᱴᱤᱠ
ᱟᱡ ᱦᱳᱭ ᱟᱸᱡᱚᱢ ᱟᱠᱟᱫ ᱜᱮᱭᱟᱞᱤᱧ ᱱᱚᱣᱟ ᱠᱚᱫᱚ ᱥᱩᱨ ᱥᱩᱯᱩᱨ ᱛᱚ
ᱦᱮᱸ ᱦᱮᱸ
ᱦᱩᱸ
ᱥᱩᱨ ᱥᱩᱨ ᱜᱮᱭᱟᱵᱚ ᱛᱟᱦᱚᱞᱮ
ᱦᱳᱭ ᱥᱩᱨ ᱜᱮᱭᱟᱵᱚᱱ
ᱦᱩᱸ
ᱛᱟᱦᱚᱞᱮ ᱵᱤᱨ ᱵᱩᱨᱩ ᱠᱚᱫᱚ ᱟᱯᱮᱥᱮᱫ ᱫᱚ ᱚᱠᱟ ᱞᱮᱠᱟ ᱟᱸᱡᱚᱢ ᱟᱠᱟᱜ ᱟᱞᱤᱧ ᱡᱟᱹᱥᱛᱤ ᱧᱚᱜ ᱜᱮᱭᱟ ᱚᱱᱛᱮ ᱫᱚ
ᱦᱮᱸ ᱦᱮᱸ ᱡᱟᱹᱥᱛᱤ ᱜᱮᱭᱟ ᱢᱟᱱᱮ ᱡᱟᱹᱥᱛᱤ ᱜᱮᱭᱟ ᱮᱠᱫᱚᱢ ᱚᱲᱟᱜ ᱥᱩᱨ ᱨᱮᱜᱮ ᱛᱟᱞᱮ ᱵᱤᱨ
ᱟᱪᱪᱷᱟ ᱟᱪᱪᱷᱟ ᱛᱟᱞᱦᱮ ᱦᱟᱸᱜ ᱩᱫ ᱯᱷᱩᱴᱠᱟᱹ ᱠᱚᱫᱚ ᱱᱮᱛᱟᱨ ᱢᱟ ᱟᱹᱰᱤ ᱡᱟᱹᱥᱛᱤ ᱠᱚ ᱚᱢᱚᱱᱚᱜ ᱠᱟᱱ ᱛᱟᱦᱞᱮ ᱟᱯᱮᱫᱚ ᱦᱟᱸᱜ ᱡᱟᱹᱱᱤᱡ ᱫᱚᱢᱮ ᱯᱮ ᱡᱚᱢᱮᱫ ᱠᱚᱣᱟ ᱵᱷᱟᱜᱮ ᱜᱮ
ᱫᱚᱢᱮ ᱵᱚᱞᱛᱮ ᱱᱮᱛᱟᱨ ᱫᱚ ᱞᱟᱦᱟ ᱞᱮᱠᱟ ᱫᱚ ᱵᱟᱠᱚ ᱧᱟᱢᱚᱜ ᱠᱟᱱᱟ ᱯᱩᱴᱠᱟᱹ ᱠᱚᱫᱚ ᱛᱟᱨᱯᱚᱨ ᱦᱮᱸ ᱟᱨ ᱟᱠᱷᱨᱤᱧ ᱵᱟᱲᱟᱭᱮᱫ ᱠᱚ ᱜᱮᱭᱟ ᱠᱚ ᱚᱱᱠᱟ ᱵᱟᱡᱟᱨ ᱠᱚᱨᱮ ᱦᱚᱸ ᱫᱚᱢᱮ ᱜᱮ ᱾ ᱟᱨ ᱱᱮᱛᱟᱨ ᱫᱚ ᱢᱟᱱᱮ ᱫᱚᱢᱮᱢ ᱯᱟᱸᱡᱟ ᱞᱮᱠᱚ ᱠᱷᱟᱱᱮᱢ ᱧᱟᱢ ᱠᱚᱣᱟ ᱟᱨ ᱵᱟ
ᱦᱳᱭ ᱵᱟᱠᱷᱟᱱ ᱫᱚ ᱵᱟᱝ ᱾ ᱟᱫᱚ ᱱᱮᱛᱟᱨ ᱫᱚ ᱚᱱᱮ ᱦᱳᱭ ᱡᱟᱣ ᱥᱮᱨᱢᱟ ᱜᱮ, ᱚᱱᱮ ᱫᱟᱨᱮ ᱠᱷᱚᱱ ᱫᱟᱨᱮ ᱥᱟᱠᱟᱢ ᱧᱩᱨᱩᱜ ᱚᱠᱛᱚ ᱥᱮᱢᱟ ᱠᱚᱢ ᱜᱮᱞᱮ ᱚᱠᱛᱚ, ᱵᱤᱨ ᱵᱩᱨᱩ ᱠᱚᱨᱮ ᱫᱚᱢᱮ ᱥᱮᱸᱜᱮᱞ ᱠᱚᱵᱚᱱ ᱫᱷᱚᱨᱟᱣᱟᱜ ᱠᱟᱱᱟ ᱾ ᱛᱮ ᱛᱟᱞᱦᱮ ᱥᱟᱱᱟᱢ ᱥᱟᱠᱟᱢ ᱜᱮᱛᱚ ᱨᱚ ᱞᱚᱜᱚᱜ ᱠᱟᱱᱟ, ᱞᱚ ᱨᱚᱸᱜᱚᱜ ᱟᱫᱚ ᱛᱟᱦᱞᱮ, ᱥᱟᱠᱟᱢ ᱥᱮᱭᱟ ᱠᱷᱚᱱ ᱜᱮᱛᱚ ᱚᱱᱟ ᱠᱚᱫᱚ ᱠᱚ ᱡᱟᱱᱟᱢᱚᱜ ᱛᱟᱦᱮᱸᱫ ᱾ ᱟᱫᱚ ᱛᱟᱦᱞᱮ ᱚᱠᱟ ᱠᱷᱚᱱ ᱦᱮᱡ ᱮᱱᱟ? ᱦᱳᱭ ᱾
ᱟᱫᱚ ᱛᱟᱦᱚᱞᱮ ᱟᱯᱮ ᱫᱚ ᱵᱤᱞᱟᱹᱛ ᱠᱟᱱᱟ ᱯᱮ?
ᱵᱤᱞᱟᱹᱛ ᱫᱚ ᱵᱟᱝ ᱜᱮ, ᱟᱞᱮ ᱦᱚᱸ ᱵᱤᱨ ᱫᱚ ᱦᱟᱸᱜ ᱦᱮᱱᱟᱜ-ᱟ ᱾ ᱟᱫᱚ ᱩᱱᱟᱹᱜ ᱥᱩᱨ ᱨᱮᱫᱚ ᱵᱤᱨ ᱫᱚ ᱵᱟᱹᱱᱩᱜᱼᱟ, ᱮᱠᱴᱩ ᱠᱟᱹᱴᱤᱡ ᱪᱮᱫ ᱥᱟᱺᱜᱤᱧ ᱧᱚᱜ ᱨᱮ, ᱟᱫᱚ ᱵᱮᱥᱤ ᱥᱟᱺᱜᱤᱧ ᱦᱚᱸ ᱵᱟᱝ ᱟᱨᱠᱤ ᱾ ᱟᱫᱚ ᱚᱱᱠᱟ ᱚᱲᱟᱜ ᱫᱩᱣᱟᱹᱨ ᱥᱩᱨ ᱠᱚᱨᱮ ᱫᱚ ᱵᱟᱹᱱᱩᱜᱼᱟ ᱾
ᱚᱻ ᱾
ᱧᱟᱢ ᱫᱚ ᱦᱟᱸᱜ ᱠᱚ ᱧᱟᱢᱚᱜ ᱜᱮᱭᱟ, ᱢᱟᱱᱮ ᱪᱮᱫ ᱞᱮᱠᱟ ᱞᱤᱧ ᱞᱟᱹᱭᱟ? ᱢᱟᱱᱮ ᱡᱚᱢ ᱱᱟᱹᱣᱟᱭᱚᱜ ᱞᱮᱠᱟ ᱫᱚ ᱞᱮ ᱧᱟᱢ ᱠᱚ ᱜᱮᱭᱟ ᱢᱟᱱᱮ ᱾
ᱚ ᱟᱪᱪᱷᱟ ᱢᱟᱱᱮ ᱠᱤᱨᱤᱧ ᱠᱚᱫᱚ ᱵᱟᱝ ᱦᱩᱭᱩᱜ ᱜᱮᱭᱟ ᱾
ᱵᱟᱝ ᱵᱟᱝ ᱾
ᱦᱮᱸᱻ ᱾ ᱱᱚᱣᱟ ᱯᱟᱸᱡᱟ ᱜᱮᱫᱚ ᱥᱚᱢᱚᱥᱥᱟ, ᱡᱚᱢ ᱫᱚ ᱵᱷᱟ. ᱜᱤ ᱜᱮ ᱵᱩᱡᱷᱟᱹᱜ ᱜᱮᱭᱟ ᱚᱱᱟ ᱯᱟᱸᱡᱟ ᱜᱮᱛᱚ ᱾
ᱟᱹᱰᱤ ᱨᱟᱹᱥᱠᱟᱹ ᱜᱮ ᱦᱟᱸᱜ ᱵᱤᱱ ᱡᱚᱢᱟ ᱾ ᱟᱫᱚ ᱚᱱᱮᱧ ᱯᱟᱸᱡᱟ ᱜᱮ ᱯᱟᱸᱡᱟ ᱧᱟᱢ ᱜᱮ ᱢᱩᱥᱠᱤᱞ ᱫᱚ ᱾ ᱩᱫ ᱢᱟᱛᱚ ᱩᱫ ᱢᱟᱛᱚ ᱢᱤᱫ ᱜᱷᱟᱹᱲᱤᱡ ᱛᱮ ᱵᱤᱱ ᱯᱟᱸᱡᱟ ᱧᱟᱢᱟ, ᱚᱱᱟ ᱫᱚ ᱦᱟᱸᱜ ᱩᱱᱟᱹᱜ ᱴᱟ ᱤᱭᱟᱹ ᱵᱟᱝ ᱞᱟᱜᱟᱜᱼᱟ, ᱢᱮᱱᱠᱷᱟᱱ ᱯᱩᱴᱠᱟᱹ ᱯᱟᱸᱡᱟ ᱧᱟᱢ ᱜᱮᱛᱚ ᱾
ᱦᱮᱸᱻ, ᱟᱫᱚ ᱟᱹᱵᱤᱱ ᱫᱚ ᱵᱤᱱ ᱯᱟᱸᱡᱟ ᱵᱟᱲᱟ ᱟᱠᱟᱫ ᱠᱚᱣᱟ ᱥᱮ ᱵᱟᱝᱟ ᱛᱟᱦᱚᱞᱮ?
ᱟᱹᱞᱤᱧ ᱫᱚ ᱵᱟᱹᱞᱤᱧ ᱵᱟᱲᱟᱭᱟ ᱾ ᱚᱠᱟ ᱞᱮᱠᱟᱱ ᱡᱟᱭᱜᱟ ᱨᱮ ᱯᱩᱴᱠᱟᱹ ᱠᱚ ᱧᱟᱢᱚᱜᱼᱟ? ᱪᱮᱫ ᱞᱮᱠᱟ ᱠᱚ ᱧᱮᱞᱚᱜᱼᱟ ᱪᱮᱛᱟᱱ ᱠᱷᱚᱱᱟᱜ? ᱪᱮᱫ ᱜᱮ ᱵᱟᱹᱞᱤᱧ ᱵᱟᱲᱟᱭᱟ ᱾ ᱨᱩᱯ ᱛᱮᱫ ᱞᱤᱧ ᱵᱟᱲᱟᱭᱟ ᱚᱱᱟᱛᱮ ᱪᱮᱛᱟᱱ ᱨᱮ ᱧᱮᱞᱚᱜᱼᱟ ᱾
ᱦᱩᱸ ᱚᱻ ᱦᱩᱰᱤᱧ ᱵᱮᱞᱟ ᱨᱮᱫᱚ ᱵᱟᱹᱵᱤᱱ ᱥᱮᱱ ᱟᱠᱟᱱᱟ ᱩᱱᱠᱩ?
ᱵᱟᱝ ᱥᱮ ᱟᱞᱤᱧ ᱫᱚ ᱵᱟᱞᱤᱧ ᱥᱮᱱ ᱵᱟᱲᱟᱣ ᱟᱠᱟᱱᱟ ᱾
ᱚᱻ ᱾
ᱟᱵᱮᱱ ᱜᱮ ᱛᱟᱦᱚᱞᱮ ᱟᱵᱮᱱ ᱫᱚ ᱵᱟᱲᱟᱭ ᱜᱮᱭᱟ ᱵᱮᱱ ᱡᱟᱹᱱᱤᱡ?
ᱦᱮᱸ ᱵᱟᱲᱟᱭ ᱜᱮᱭᱟᱞᱤᱧ ᱾
ᱟᱪᱪᱷᱟ ᱟᱪᱪᱷᱟ, ᱛᱟᱦᱚᱞᱮ ᱵᱤᱱ ᱪᱟᱞᱟᱣ ᱵᱟᱲᱟᱜ ᱜᱮᱭᱟ ᱯᱩᱴᱠᱟᱹ ᱦᱟᱞᱟᱝ ᱠᱚ?
ᱦᱚᱸ ᱪᱟᱞᱟᱣ ᱵᱟᱲᱟ ᱦᱩᱭ ᱠᱟᱱᱟ ᱱᱤᱛᱚᱜ ᱫᱚ ᱵᱟᱹᱞᱤᱧ ᱪᱟᱞᱟᱣ ᱵᱟᱲᱟ ᱠᱟᱱᱟ ᱟᱨ ᱱᱮᱛᱟᱨ ᱫᱚ ᱧᱟᱢ ᱦᱚᱸ ᱵᱟᱠᱚ ᱧᱟᱢᱚᱜ ᱾ ᱠᱟᱱᱟ ᱚᱠᱟ ᱩᱱᱟᱹᱜ ᱯᱟᱸᱡᱟ ᱨᱮᱱᱟᱜ ᱫᱷᱳᱨᱡᱚ ᱠᱚᱦᱚᱸ ᱵᱟᱹᱪᱩᱜ ᱟᱠᱟᱫᱟ, ᱵᱤᱨᱚᱠᱛᱚ ᱪᱟᱵᱟᱜ ᱟᱢ ᱠᱷᱟᱹᱞᱤ ᱾
ᱦᱳᱭ ᱦᱳᱭ ᱾
ᱛᱚᱵᱮ ᱡᱚᱢ ᱫᱚ ᱦᱩᱭᱩᱜ ᱜᱮᱭᱟ ᱦᱮᱸ, ᱯᱟᱸᱡᱟ ᱠᱚ ᱡᱚᱢ ᱫᱚ ᱦᱩᱭᱩᱜ ᱜᱮᱭᱟ ᱾ ᱠᱤᱨᱤᱧ ᱫᱚ ᱚᱵᱚᱥᱥᱳ ᱵᱟᱞᱮ ᱠᱤᱨᱤᱧ ᱜᱮᱭᱟ ᱾
ᱦᱳᱭ ᱟᱫᱚ ᱵᱤᱨ ᱫᱤᱥᱚᱢ ᱦᱚᱲ ᱪᱮᱫ ᱵᱮᱱ ᱠᱤᱨᱤᱧᱟ?
ᱦᱮᱸ ᱟᱨ ᱱᱩᱠᱩᱣᱟᱜ ᱡᱟ ᱫᱟᱢ ᱾
ᱫᱟᱢ ᱢᱟ ᱵᱷᱟᱜᱤᱱᱟᱜ ᱜᱮ ᱚᱱᱟ ᱫᱚ, ᱥᱟᱫᱷ ᱨᱮᱱᱟᱜ ᱡᱤᱱᱤᱥ ᱱᱚᱣᱟ ᱠᱚᱫᱚ ᱥᱮᱨᱢᱟ ᱨᱮ ᱢᱤᱫ ᱫᱷᱟᱣ ᱜᱮ ᱧᱟᱢᱚᱜᱼᱟ ᱾ ᱛᱟᱦᱚᱞᱮ ᱠᱟᱹᱣᱰᱤ ᱦᱚᱸ ᱚᱱᱠᱟ ᱜᱮ ᱞᱟᱜᱟᱜᱼᱟ ᱥᱮ ᱾
ᱦᱮᱸ ᱦᱮᱸ ᱾
ᱛᱟᱦᱚᱞᱮ ᱦᱟᱣ ᱠᱚᱫᱚ ᱟᱯᱮ ᱫᱚᱯᱮ ᱡᱚᱢ ᱠᱚᱣᱟ ᱥᱮ ᱵᱟᱝ ᱚᱱᱛᱮ ᱫᱚ?
ᱦᱮᱸ ᱡᱚᱢ ᱠᱚ ᱜᱮᱭᱟᱞᱮ, ᱟᱫᱚ ᱚᱱᱟ ᱦᱟᱣ ᱟᱜᱩ ᱜᱮᱛᱚ ᱥᱚᱢᱚᱥᱥᱟ ᱚᱲᱟᱜ ᱛᱮ ᱾ ᱟᱫᱚ ᱠᱤᱨᱤᱧ ᱠᱚᱛᱮ ᱜᱮᱞᱮ ᱡᱚᱢ ᱵᱟᱲᱟ ᱠᱚ ᱜᱮᱭᱟ ᱾
ᱚ ᱚ ᱟᱞᱮ ᱱᱚᱛᱮ ᱫᱚ ᱦᱟᱸᱜ ᱦᱟᱣ ᱫᱚ ᱟᱹᱰᱤ ᱡᱟᱹᱥᱛᱤ ᱜᱮᱞᱮ ᱡᱚᱢ ᱠᱚᱣᱟ, ᱦᱟᱣ ᱚᱱᱟ ᱨᱟᱵᱟᱝ ᱥᱤᱡᱤᱱ ᱫᱚ ᱡᱟᱣᱜᱮ ᱦᱟᱣ ᱫᱚ ᱯᱩᱨᱟᱹ ᱛᱟᱦᱮᱱ ᱜᱮᱭᱟ ᱾
ᱟᱞᱮ ᱦᱚᱸ ᱚᱱᱠᱟ ᱜᱮ, ᱢᱟᱱᱮ ᱵᱤᱨ ᱠᱚᱫᱚ ᱟᱫᱚ ᱥᱚᱵ ᱥᱚᱢᱚᱭ ᱪᱟᱞᱟᱜ ᱨᱮᱱᱟᱜ ᱥᱚᱢᱚᱭ ᱦᱚᱸ ᱵᱟᱠᱚ ᱧᱟᱢ ᱟᱠᱚ ᱾ ᱥᱚᱢᱚᱭᱚᱜᱼᱟ ᱚᱠᱚᱭ ᱦᱚᱸ ᱚᱱᱠᱟ ᱮᱠᱞᱟ ᱫᱩᱠᱞᱟᱹ ᱦᱚᱸ ᱪᱟᱞᱟᱜᱼᱟ ᱵᱟᱝ ᱥᱟᱱᱟᱜ ᱦᱟᱸ ᱟᱫᱚ ᱚᱱᱟ ᱠᱷᱟᱹᱛᱤᱨ ᱵᱟᱡᱟᱨ ᱪᱟᱞᱟᱣ ᱵᱟᱲᱟ ᱦᱩᱭ ᱞᱮᱱᱠᱷᱟᱱ ᱠᱤᱨᱤᱧ ᱟᱹᱜᱩ ᱜᱮᱭᱟᱞᱮ ᱟᱫᱚ ᱨᱤᱫ ᱠᱟᱛᱮᱜ ᱞᱮ ᱫᱚᱦᱚ ᱠᱟᱠᱚᱣᱟ᱾
ᱦᱳᱭ ᱦᱳᱭ ᱦᱳᱭ ᱦᱳᱭ ᱟᱞᱮ ᱦᱚᱸ ᱚᱱᱠᱟᱜᱮ ᱟᱫᱚ ᱟᱞᱮ ᱫᱚ ᱦᱟᱸᱜ ᱵᱤᱨ ᱠᱚ ᱪᱟᱞᱟᱣ ᱞᱮᱠᱷᱟᱱ ᱠᱤᱪᱷᱩᱜᱟᱱ ᱟᱹᱜᱩᱭ ᱦᱩᱭᱩᱜᱼᱟ ᱵᱟᱠᱷᱟᱱ ᱫᱚ ᱚᱱᱠᱟ ᱯᱮᱲᱟ ᱠᱚ ᱦᱮᱱᱟᱜ ᱵᱤᱨ ᱫᱤᱥᱚᱢ ᱠᱚᱨᱮ ᱩᱱᱠᱩ ᱦᱚᱲ ᱴᱷᱮᱱ ᱠᱷᱚᱱ ᱱᱚᱝᱠᱟ ᱥᱟᱸᱜᱮ ᱥᱟᱸᱜᱮ ᱧᱚᱜ ᱜᱮᱞᱮ ᱟᱹᱜᱩ ᱵᱟᱲᱟ ᱠᱟᱠᱚ ᱜᱮᱭᱟ ᱢᱟᱱᱮ ᱠᱤᱨᱤᱧ ᱫᱚ ᱦᱟᱸᱜ ᱵᱟᱞᱮ ᱠᱤᱨᱤᱧᱮᱫ ᱠᱚᱣᱟ᱾
ᱦᱚᱸ ᱞᱟᱹᱭ ᱞᱟᱹᱭ ᱛᱮ ᱡᱚᱢ ᱥᱟᱱᱟ ᱠᱮᱫ ᱞᱤᱧᱟᱹ᱾
ᱡᱚᱢ ᱫᱚ ᱱᱚᱣᱟ ᱫᱚ ᱚᱱᱠᱟᱱᱟᱜ ᱡᱤᱱᱤᱥ ᱠᱟᱱ ᱜᱮᱭᱟ ᱱᱚᱣᱟ ᱠᱚᱫᱚ ᱧᱩᱢ ᱞᱮᱠᱷᱟᱱ ᱜᱮ ᱩᱞᱤ ᱫᱟᱜ ᱫᱚ ᱡᱚᱨᱚᱜᱼᱟ ᱟᱫᱚ ᱵᱤᱱ ᱪᱤᱠᱟᱹᱭᱟ ᱢᱟ᱾
ᱦᱮᱸᱜ ᱮᱸ ᱟᱫᱚ ᱚᱱᱛᱮ ᱫᱚ ᱛᱟᱦᱚᱞᱮ ᱯᱩᱴᱠᱟᱹ ᱠᱚ ᱯᱩᱴᱠᱟᱹ ᱫᱚ ᱵᱟᱝ ᱟ ᱜᱚᱸᱜᱷᱟ ᱠᱚ ᱛᱟᱯᱚᱨᱮ᱾ ᱠᱟᱴᱠᱚᱢ ᱠᱚᱯᱮ ᱧᱟᱢᱮ ᱠᱚᱣᱟ ᱥᱮ ᱵᱟᱝᱟ᱾
ᱟᱫᱚ ᱦᱟᱸᱜ ᱱᱚᱜᱼᱚᱭ ᱛᱚ ᱱᱤᱛᱚᱜ ᱫᱚ ᱦᱟᱸᱜ ᱟᱹᱣᱨᱤ ᱠᱚ ᱧᱟᱢᱚᱜᱼᱟ ᱛᱚᱵᱮ ᱧᱟᱢ ᱫᱚᱠᱚ ᱧᱟᱢ ᱵᱟᱲᱟᱜ ᱜᱮᱭᱟ ᱱᱚᱛᱮ ᱫᱚ᱾ ᱜᱟᱰᱟ ᱠᱚ ᱦᱮᱱᱟᱜ ᱛᱟᱞᱮᱭᱟ ᱛᱚ
ᱦᱮᱸ
ᱛᱟᱦᱞᱮ ᱡᱟᱹᱥᱛᱤ ᱧᱚᱜᱼᱮ ᱫᱟᱜ ᱞᱮᱠᱷᱟᱱ ᱜᱟᱰᱟ ᱠᱷᱚᱱᱟᱜ ᱠᱚ ᱨᱟᱠᱟᱵ-ᱟ ᱤᱧ ᱟᱨ ᱱ - ᱱᱮᱛᱟᱨ ᱫᱚ ᱵᱟᱠᱚ ᱧᱮᱞᱚᱜᱚᱜ ᱠᱟᱱᱟ ᱯᱟᱹᱦᱤᱞ ᱢᱟ ᱟᱹᱰᱤ ᱡᱟᱹᱥᱛᱤ ᱠᱚ ᱧᱟᱢᱚᱜ ᱛᱟᱦᱮᱸ ᱠᱟᱴᱠᱚᱢ ᱠᱚ ᱜᱚᱸᱜᱷᱟ ᱠᱚ ᱟᱨ ᱱᱮᱛᱟᱨ ᱛᱚ ᱚᱱᱠᱟ ᱥᱟᱯᱟᱴᱷ ᱟᱹᱰᱤ ᱟᱭᱢᱟ ᱜᱟᱱ ᱜᱮ ᱨᱟᱥᱟᱭᱱᱤᱠ ᱥᱟᱨ ᱥᱮ ᱦᱤᱱᱟᱹ ᱱᱤᱭᱟᱹ ᱠᱮᱢᱤᱠᱮᱞ ᱠᱚ ᱛᱟᱵᱚᱱ ᱵᱮᱵᱚᱦᱟᱨᱮᱼᱟ᱾ ᱡᱟᱛᱮ ᱯᱷᱚᱞᱚᱱ ᱠᱚ ᱵᱷᱟᱜᱮ ᱦᱩᱭᱩᱜ ᱧᱩᱛᱩᱢ ᱛᱮ ᱢᱮᱱᱠᱷᱟᱱ ᱯᱷᱚᱞᱚᱱ ᱫᱚ ᱚᱠᱟᱞᱮᱠᱟ ᱦᱩᱭᱩᱜ ᱠᱟᱱᱟ᱾ ᱵᱟᱝ ᱵᱷᱟᱜᱮ ᱫᱚ ᱢᱮᱱᱠᱷᱟᱱ ᱱᱩᱠᱩ ᱠᱚᱣᱟᱜ ᱫᱚ ᱟᱭᱢᱟ ᱜᱟᱱ ᱜᱮ ᱜᱤᱛᱤᱡ ᱠᱟᱱᱟ ᱥᱮ ᱡᱟᱦᱟᱸ ᱞᱮᱠᱟ ᱯᱟᱹᱦᱤᱞ ᱫᱚ ᱦᱟᱹᱠᱩ ᱠᱚᱦᱚᱸ ᱟᱹᱰᱤ ᱡᱟᱹᱥᱛᱤ ᱠᱚ ᱧᱟᱢᱚᱜ ᱛᱟᱦᱮᱸᱫ᱾
ᱦᱮᱸ
ᱱᱮᱛᱟᱨ ᱫᱚ ᱪᱤᱞᱤ ᱦᱚᱸ ᱵᱟᱠᱚ ᱧᱟᱢᱚᱜ ᱠᱟᱱᱟ᱾
ᱦᱩᱸ ᱟᱨ ᱛᱟᱨᱯᱚᱨ ᱱᱚᱜᱼᱚᱭ ᱜᱟᱹᱰᱤ ᱠᱚᱠᱚ ᱵᱟᱭᱮᱜᱼᱟ ᱵᱟᱹᱫᱽ ᱨᱮ
ᱦᱳᱭ ᱦᱳᱭ ᱛᱟᱞᱦᱮ ᱚᱱᱠᱟ ᱫᱚ ᱚᱞᱚᱜ ᱯᱟᱲᱦᱟᱣ ᱠᱚ ᱫᱤᱠ ᱛᱮ ᱞᱟᱹᱭ ᱞᱮᱠᱷᱟᱱ ᱫᱚ ᱛᱤᱱᱟᱹᱜ ᱜᱟᱱ ᱵᱤᱱ ᱚᱞᱚᱜ ᱯᱟᱲᱦᱟᱣ ᱠᱟᱜᱼᱟ ᱥᱮᱵᱤᱱ ᱢᱩᱪᱟᱹᱫ ᱵᱟᱲᱟ ᱠᱟᱜᱼᱟ᱾
ᱟᱹᱣᱨᱤ ᱞᱤᱧ ᱢᱩᱪᱟᱹᱫᱟ ᱪᱟᱞᱟᱜ ᱠᱟᱱᱟ᱾
ᱟᱪᱪᱷᱟ ᱟᱪᱪᱷᱟ
ᱦᱮᱸ ᱯᱟᱹᱴᱷᱩᱣᱟᱹ ᱠᱟᱱᱟ ᱞᱤᱧ ᱟᱹᱞᱤᱧ ᱫᱚ᱾
ᱟᱪᱪᱷᱟ ᱟᱪᱪᱷᱟ ᱦᱳᱭ ᱚᱱᱟ ᱡᱤᱭᱚᱱ ᱨᱮ ᱥᱤᱠᱷᱱᱟᱹᱛ ᱢᱟ ᱟᱹᱰᱤ ᱢᱤᱫᱴᱟᱝ ᱫᱟᱢᱟᱱ ᱡᱤᱱᱤᱥ ᱥᱮ ᱥᱤᱠᱷᱱᱟᱹᱛ ᱥᱤᱠᱷᱱᱟᱹᱛ ᱟᱹᱰᱤ ᱞᱟᱜᱽᱛᱤᱟᱱ ᱡᱤᱱᱤᱥ ᱠᱟᱱ ᱜᱮ
ᱦᱮᱸ ᱟᱵᱤᱱ ᱫᱚ
ᱟᱹᱞᱤᱧ ᱦᱚᱸ ᱦᱟᱸᱜ ᱯᱟᱹᱴᱷᱩᱣᱟᱹ ᱜᱮ ᱱᱤᱭᱟᱹ ᱵᱮᱲᱟ ᱫᱚ ᱟᱹᱞᱤᱧ ᱦᱚᱸᱞᱤᱧ ᱚᱞᱚᱜ ᱠᱟᱱ ᱜᱮᱭᱟ ᱟᱵᱚᱣᱟᱜ ᱮᱠᱡᱟᱢ ᱜᱮ ᱪᱟᱞᱟᱜ ᱠᱟᱱ ᱠᱷᱟᱡ ᱫᱚ
ᱚ ᱟᱫᱚ ᱢᱟᱨᱟᱝ ᱵᱤᱨᱫᱟᱜᱟᱲ ᱨᱮ ᱥᱮ ᱵᱤᱨᱫᱟᱜᱟᱲ ᱨᱮ
ᱵᱟᱝ ᱢᱟᱨᱟᱝ ᱵᱤᱨᱫᱟᱹᱜᱟᱲ ᱨᱮᱜᱮ ᱦᱟᱸᱜ ᱤᱧ ᱚᱞᱚᱜ ᱠᱟᱱᱟ᱾
ᱟᱫᱚ ᱟᱵᱚᱣᱟᱜ ᱚᱱᱟ ᱯᱟᱹᱨᱥᱤ ᱟᱲᱟᱝ ᱛᱮᱜᱮ
ᱵᱟᱝ ᱵᱟᱝ ᱟᱵᱚᱣᱟᱜ ᱛᱮᱫᱚ ᱦᱟᱸᱜ ᱵᱟᱹᱞᱤᱧ ᱚᱞᱚᱜ ᱠᱟᱱᱟ ᱚᱱᱟ ᱫᱚ ᱦᱟᱸᱜ ᱥᱟᱭᱤᱰ ᱠᱚᱨᱮ ᱫᱚ ᱦᱮᱱᱟᱜ ᱵᱟᱲᱟ ᱜᱮᱛᱟ ᱞᱤᱧᱟᱹ᱾ ᱛᱟᱦᱮᱸ ᱵᱟᱲᱟ ᱠᱟᱱ ᱜᱮᱭᱟ ᱯᱳᱭᱞᱳ ᱯᱳᱭᱞᱳ ᱥᱮᱫ ᱫᱚ ᱦᱟᱸᱜ ᱱᱤᱛᱚᱜ ᱫᱚ ᱦᱟᱸᱜ ᱵᱟᱹᱱᱩᱜᱼᱟ ᱱᱤᱛᱚᱜ ᱫᱚ ᱟᱫᱚ ᱤᱭᱟᱹᱛᱮ ᱮᱴᱟᱜ ᱟ ᱛᱮᱞᱤᱧ ᱯᱟᱲᱦᱟᱜ ᱠᱟᱱᱟ᱾
ᱚ ᱟᱪᱪᱷᱟ
ᱟᱵᱮᱱ ᱜᱮ ᱪᱮᱫ ᱨᱮᱵᱤᱱ ᱪᱮᱫ ᱛᱤᱵᱤᱱ ᱯᱟᱲᱦᱟᱜ ᱠᱟᱱᱟ᱾
ᱟᱹᱞᱤᱧ ᱦᱚᱸ ᱟᱵᱚᱣᱟᱜ ᱱᱚᱣᱟ ᱯᱟᱹᱨᱥᱤ ᱟᱲᱟᱝ ᱛᱮᱫᱚ ᱵᱟᱝᱜᱮ ᱛᱚᱠᱷᱚᱱ ᱫᱚ ᱥᱮᱨᱚᱠᱚᱢ ᱢᱟᱪᱮᱫ ᱠᱚᱦᱚᱸ ᱵᱟᱠᱚ ᱛᱟᱦᱮᱸ ᱞᱮᱱᱟ ᱛᱚ ᱟᱨ ᱥᱮᱨᱚᱠᱚᱢ ᱵᱟᱲᱟᱭ ᱦᱚᱸ ᱵᱟᱝ ᱛᱟᱦᱮᱸ ᱞᱮᱱᱟ ᱡᱮ ᱚᱠᱟ ᱠᱚᱨᱮ ᱠᱚ ᱯᱟᱲᱦᱟᱣᱮᱫ ᱠᱚᱣᱟ᱾ ᱯᱟᱲᱦᱟᱜ ᱢᱟ ᱥᱟᱱᱟ ᱜᱮ ᱛᱟᱦᱮᱸᱫᱼᱟ ᱟᱫᱚ ᱥᱮᱨᱚᱠᱚᱢ ᱵᱟᱝ ᱵᱟᱲᱟᱭ ᱛᱟᱦᱮᱸᱞᱮᱱᱟ ᱢᱟᱪᱮᱫ ᱠᱚᱦᱚᱸ ᱵᱟᱠᱚ ᱧᱟᱢᱚᱜᱚᱜ ᱠᱟᱱ ᱛᱟᱦᱮᱸᱫᱼᱟ᱾ ᱚᱱᱟᱛᱮ ᱵᱟᱝ ᱯᱟᱲᱦᱟᱣ ᱦᱩᱭ ᱠᱟᱱᱟ ᱟᱫᱚ ᱱᱮᱛᱟᱨ ᱫᱚ ᱮᱴᱟᱜ ᱤᱭᱟᱹ ᱛᱮᱞᱤᱧ ᱯᱟᱲᱦᱟᱜ ᱠᱟᱱᱟ ᱛᱚᱵᱮ ᱚᱠᱠᱷᱚᱨ ᱠᱚᱫᱚᱞᱤᱧ ᱵᱟᱲᱟᱭ ᱜᱮᱭᱟ ᱵᱷᱟᱜᱮ ᱴᱷᱤᱠ ᱜᱤᱞᱤᱧ ᱵᱟᱲᱟᱭᱟ᱾ ᱟᱫᱚ ᱚᱱᱟ ᱤᱭᱟᱹ ᱵᱮᱠᱚᱨᱚᱱ ᱠᱚᱜᱮ ᱠᱟᱹᱴᱤᱡ ᱵᱟᱹᱧ ᱵᱟᱲᱟᱭᱟ ᱵᱷᱟᱹᱜᱤ
ᱟᱪᱪᱷᱟ ᱟᱹᱞᱤᱧ ᱦᱚᱸ ᱚᱱᱠᱟ ᱵᱟᱲᱟᱭ ᱫᱚ ᱦᱟᱸᱜ ᱥᱟᱱᱟᱢ ᱞᱮᱠᱟ ᱜᱤᱞᱤᱧ ᱵᱟᱲᱟᱭᱟ᱾ ᱪᱮᱫᱟᱜ ᱥᱮ ᱟᱹᱞᱤᱧ ᱫᱚ ᱦᱩᱰᱤᱧ ᱠᱷᱚᱱ ᱜᱮ ᱦᱟᱸᱜ ᱟᱵᱚ ᱚᱱᱟ ᱡᱟᱱᱟᱢ ᱟᱲᱟᱝ ᱛᱮᱫᱚ ᱞᱤᱧ ᱯᱟᱲᱦᱟᱣ ᱠᱟᱱ ᱜᱮᱭᱟ ᱳᱣᱟᱱ ᱠᱷᱚᱱ ᱜᱮ ᱢᱮᱱᱜᱟᱱᱚᱜᱼᱟ ᱥᱮ ᱵᱤᱨᱫᱟᱹᱜᱟᱲ ᱨᱮᱦᱚᱸ ᱮᱠᱫᱚᱢ ᱢᱩᱪᱟᱹᱫ ᱦᱟᱹᱵᱤᱡ ᱜᱮ ᱛᱟᱦᱮᱸ ᱠᱟᱱ ᱛᱟᱞᱤᱧᱟ᱾ ᱱᱚᱰᱮ ᱢᱟᱨᱟᱝ ᱵᱤᱨᱫᱟᱹᱜᱟᱲ ᱦᱮᱡ ᱠᱟᱛᱮᱜ ᱜᱮ ᱵᱟᱹᱞᱤᱧ ᱦᱟᱛᱟᱣ ᱠᱟᱜᱼᱟ᱾ ᱢᱟᱨᱟᱝ ᱵᱤᱫᱽᱫᱟᱹᱜᱟᱲ ᱨᱮᱦᱚᱸ ᱚᱱᱠᱟ ᱢᱤᱫ ᱥᱮᱨᱢᱟ ᱵᱟᱨ ᱥᱮᱨᱢᱟ ᱦᱟᱹᱵᱤᱡ ᱫᱚ ᱛᱟᱦᱮᱸ ᱵᱟᱲᱟ ᱞᱮᱱ ᱜᱮᱭᱟ᱾